ᱜᱤᱫᱽ ᱫᱟ᱾
ᱦᱮᱸ ᱡᱚᱦᱟᱨ ᱜᱮ᱾
ᱦᱮᱸ ᱪᱮᱜ ᱞᱮᱠᱟ᱾ ᱵᱮᱥ ᱵᱟᱲᱟᱭ ᱜᱤ?
ᱦᱮᱸ ᱱᱤᱭᱟᱹ ᱜᱷᱟᱹᱲᱤᱜᱡ ᱫᱚ᱾ ᱵᱮᱥ ᱵᱟᱲᱟ ᱜᱮ, ᱟᱢ ᱜᱮ ᱚᱠᱟ ᱞᱮᱠᱟ?
ᱤᱧ ᱦᱚᱸ ᱵᱮᱥ ᱜᱤ ᱾ ᱟ ᱚᱲᱟ-ᱜ ᱨᱮ ᱜᱚ-ᱜᱚ ᱛᱟᱹᱠᱼᱼ ᱠᱚ ᱾ ᱵᱚᱭᱦᱟ ᱛᱟᱠᱚ᱾ ᱢᱤᱥᱨᱟᱢ ᱛᱟᱠᱚ᱾ ᱡᱚᱛᱚ ᱜᱮ ᱵᱮᱥ ᱜᱮ ᱢᱮᱱᱟ-ᱜ ᱠᱚᱣᱟ ᱛᱚ?
ᱦᱮᱸ ᱥᱟᱱᱟᱢ ᱠᱚ-ᱜᱮ ᱠᱚ, ᱵᱮᱥ ᱵᱟᱲᱟ ᱜᱮᱭᱟ ᱾ᱱᱤᱭᱟᱹ ᱫᱚ
ᱵᱮᱥ ᱜᱮᱠᱚ ᱛᱟᱦᱮᱸ ᱞᱮᱱ ᱠᱷᱟᱡ ᱜᱮ, ᱪᱤᱫ ᱪᱤᱠᱟᱭ ᱦᱩᱭᱩ-ᱜ ᱠᱟᱱᱟ᱾ ᱛᱚᱵᱮ ᱱᱤᱛ ᱫᱚ?
ᱱᱤᱛ ᱫᱚ ᱪᱮᱜ ᱦᱚᱸ ᱵᱟᱝ ᱾ ᱟ ᱱᱚᱣᱟ ᱠᱚᱜᱮ ᱧᱮᱞ ᱦᱩᱭᱩ-ᱜ ᱠᱟᱱᱟ ᱾ ᱦᱟᱸᱜ ᱛᱤᱱᱟᱹᱜ ᱠᱚ, ᱱᱤᱡᱟᱹ ᱨᱟᱜᱼᱼ ᱠᱟᱹᱢᱤ ᱠᱚ, ᱵᱟᱹᱠᱤ ᱵᱚᱠᱟᱭᱟ ᱦᱮᱱᱟ-ᱜ ᱠᱟᱫᱟ᱾ ᱚᱱᱟ ᱠᱚᱜᱮ ᱥᱟᱱᱟᱢᱟ-ᱜ ᱯᱩᱨᱟᱹᱣ ᱠᱟᱜ ᱨᱮᱱᱟ-ᱜ ᱨᱤᱠᱟᱹ ᱦᱩᱭᱩ-ᱜ ᱠᱟᱱᱟ᱾
ᱦᱮᱸ ᱛᱚ ᱾ᱟ ᱟᱯᱮ ᱥᱮᱜ ᱫᱚ, ᱦᱩᱲᱩ ᱠᱩ - ᱠᱩᱼᱼ ᱮᱨ ᱵᱟᱲᱟ ᱠᱮᱫᱟ ᱥᱮ ᱵᱟᱝ ᱟᱯᱷᱚᱨ᱾ ᱥᱮ ᱵᱟᱝ ᱮᱨ ᱦᱩᱭ ᱠᱟᱱᱟ? ᱦᱮᱞᱳᱣᱼᱼ ᱦᱟᱸᱫᱽ ᱫᱟ᱾ ᱟᱸᱡᱚᱢ ᱫᱟᱢ ᱥᱮ, ᱵᱟᱝ? ᱦᱮᱞᱳ᱾